ᱟ-ᱟ-ᱟᱸᱡᱚᱢ ᱠᱟᱱᱟ ᱨᱚᱲ?
ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ᱾ ᱦᱩᱸ ᱪᱮᱫ ᱞᱮᱠᱟ ᱢᱮᱱᱟᱜ ᱢᱮᱭᱟ?
ᱪᱮᱫ ᱪᱤᱠᱟᱹ ᱦᱳᱭᱳᱜ ᱠᱟᱱᱟ? ᱴᱷᱤᱠ ᱜᱮ ᱵᱮᱥ ᱵᱟᱲᱟ ᱜᱮ᱾
ᱦᱩᱸ ᱦᱚᱸᱜ-ᱚᱭ ᱫᱩᱲᱩᱵ ᱫᱩᱲᱩᱵ ᱵᱟᱲᱟ ᱦᱳᱭ ᱠᱟᱱᱟ ᱦᱟᱸᱜ᱾ ᱤᱧᱦᱚᱸ ᱵᱷᱟᱹᱜᱤ ᱜᱮ ᱢᱮᱱᱟᱹᱧᱟ᱾ ᱚᱲᱟᱜ ᱠᱚᱨᱮᱫ ᱪᱮᱫ ᱞᱮᱠᱟ ᱢᱮᱱᱟᱜ ᱠᱚᱣᱟ ᱟᱯᱮ?
ᱚᱲᱟᱜ ᱠᱚᱨᱮ ᱫᱚ ᱴᱷᱤᱠ ᱜᱮ᱾ᱟᱯ-ᱟᱯᱮ ᱨᱮᱱ ᱜᱮ?
ᱱᱤᱛ ᱝᱷᱟᱹᱵᱤᱡ ᱛᱮ ᱵᱷᱟᱹᱜᱤ ᱜᱮ ᱢᱮᱱᱟᱜ ᱞᱮᱭᱟ᱾
ᱦᱩᱸ᱾
ᱟᱫᱚ ᱥᱚᱢᱚᱭ ᱨᱮᱫᱚ ᱚᱱᱟ ᱨᱩᱣᱟᱹ ᱦᱟᱹᱥᱩ ᱫᱚ ᱦᱩᱭᱩᱜ ᱜᱮᱭᱟ ᱥᱮ ᱠᱷᱩᱜ ᱢᱟᱸᱫᱟ ᱠᱚᱫᱚ᱾ ᱦᱳᱭ ᱚᱱᱟ ᱠᱚᱫᱚ ᱛᱟᱦᱮᱱ ᱜᱮᱭᱟ᱾
ᱱᱟᱟ-ᱚᱱᱚ ᱵᱟᱨᱟᱵᱚᱨ ᱛᱟᱦᱮᱱ ᱜᱮᱭᱟ ᱱᱚᱣᱟ ᱫᱚ ᱥᱚᱵ ᱦᱚᱲᱟᱜ ᱜᱮ᱾
ᱦᱮᱸ ᱡᱟᱦᱟᱸᱮᱠᱟ ᱦᱟᱸᱜ ᱡᱟ ᱜᱚᱨᱚᱢ ᱠᱟᱫᱟᱭ ᱥᱤᱛᱩᱝ ᱠᱟᱱᱟ᱾ ᱚᱱᱟ ᱠᱚ ᱦᱟᱸᱜᱦᱚᱲᱢᱚ ᱠᱚ ᱢᱟᱫᱷᱮ ᱨᱮᱡᱷᱚ ᱵᱟᱹᱲᱤᱡ ᱜᱚᱫᱚᱜ ᱠᱟᱱᱟ᱾
ᱦᱮᱸ ᱴᱷᱟᱱᱰᱟ ᱜᱚᱫ ᱜᱮᱥ ᱜᱚᱨᱚᱢ ᱫᱟᱭ᱾ ᱚᱱᱟ ᱛᱮᱜᱮ ᱛᱚ ᱚᱱᱠᱟ-ᱟ᱾
ᱦᱮᱸ᱾ ᱱᱚᱛᱮ ᱱᱤᱛᱚᱜ ᱦᱟᱸᱜ ᱫᱚᱢᱮ ᱥᱤᱛᱩᱝ ᱢᱟᱱᱮ ᱟᱹᱰᱤ ᱡᱳᱨᱮ ᱥᱤᱛᱩᱝ᱾
ᱦᱮᱸ᱾
ᱚᱱᱠᱟ ᱫᱚ ᱦᱟᱸᱜ ᱮᱠᱫᱚᱢ ᱡᱟ ᱚᱲᱟᱜ ᱨᱮᱦᱚᱸ ᱛᱟᱦᱮᱸ ᱵᱟᱝ ᱜᱟᱱᱚᱜ ᱠᱟᱱᱟ ᱞᱚᱞᱚ ᱠᱟᱱᱟ᱾
ᱦᱮ ᱚᱠᱟᱨᱮ ᱢᱮᱱᱟᱢ ᱛᱮ ᱚ-ᱚ-ᱚᱲᱟᱜ ᱥᱮ ᱵᱟᱭᱨᱮ ᱥᱮᱫ ᱨᱮ?
ᱱᱤᱛᱚᱜ ᱫᱚ ᱚᱲᱟᱜ ᱨᱮᱜᱮ ᱢᱤᱱᱟᱹᱧᱟ᱾
ᱦᱮᱸ ᱟᱞᱮ ᱚᱱᱛᱮ ᱫᱚ ᱫᱩᱲᱩᱵ ᱠᱟᱱᱟᱞᱮ ᱫᱟᱹᱰᱤ ᱢᱩᱲ ᱥᱮᱫ ᱨᱮ᱾
ᱦᱮ ᱫᱟᱲᱮ ᱩᱢᱩᱞ ᱫᱚ ᱵᱷᱟᱜᱮ ᱵᱩᱡᱷᱟᱹᱜᱼᱟ ᱢᱟᱱᱮ
ᱦᱮᱸ ᱴᱷᱟᱱᱰᱟ ᱜᱮ ᱢᱚᱡᱽ ᱜᱮ ᱦ-ᱦ-ᱦᱚᱭᱟᱭ ᱥᱮ ᱦᱚᱭᱟᱭ ᱥᱮ ᱟᱨ ᱚ-ᱚ-ᱚᱲᱟᱜ ᱫᱚ ᱦᱮᱸ ᱚᱲᱟᱜ ᱫᱚ ᱯᱷᱮᱱᱟ ᱫᱚ ᱜᱷᱩᱞᱜᱷᱩᱞ ᱧᱚᱜ ᱜᱮᱭᱟ᱾ ᱚᱱᱛᱮ ᱰᱷᱮᱨ ᱟᱨᱟᱢ ᱥᱮ ᱛᱟᱦᱮ ᱢᱚᱸᱡᱽ ᱜᱮ ᱦᱚᱭᱟᱭ᱾
ᱦᱮᱸ ᱚᱸᱰᱮ ᱫᱚ ᱤᱭᱟᱹ ᱫᱟᱨᱮ ᱞᱟᱛᱟᱨ ᱨᱮᱫᱚ ᱢᱚᱸᱡᱽ ᱜᱮ ᱨᱮᱭᱟᱲ ᱜᱮ ᱵᱩᱡᱷᱟᱹᱜᱼᱟ᱾
ᱦᱮᱸ᱾
ᱥᱮᱫ ᱟᱨ ᱱᱤᱭᱟᱹ ᱚᱲᱟᱜ ᱨᱮᱫᱚ ᱢᱟᱱᱮ ᱯᱷᱮᱱ ᱨᱮᱭᱟᱜ ᱦᱚᱭ ᱦᱚᱸ ᱞᱚᱞᱚᱜ ᱜᱮ ᱵᱩᱡᱷᱟᱹᱜ ᱠᱟᱱᱟ᱾
ᱦᱮᱸ ᱢᱤ-ᱢᱤ-ᱢᱤᱫ ᱜᱷᱟᱹᱲᱤᱡ ᱜᱮᱤᱭᱟᱹ ᱵᱩᱡᱩᱜᱼᱟ ᱴᱷᱤᱠ ᱵᱩᱡᱩᱜᱼᱟ᱾
ᱦᱮᱸ᱾
ᱦᱮᱸᱛᱚᱠᱷᱚᱡ ᱮᱢ ᱪᱟᱞᱩᱭᱟ ᱛᱚ᱾ ᱩᱱ ᱜᱷᱟᱲᱤᱡ ᱴᱷᱤᱠ ᱵᱩᱡᱟᱜᱼᱟ ᱟ-ᱟᱨᱚ ᱥᱮᱭ ᱚᱱᱠᱟ ᱜᱮ ᱯᱚᱨᱮ ᱫᱚ ᱞᱚᱞᱚ ᱜᱮ ᱵᱩᱡᱟᱜᱼᱟ᱾
ᱦᱮᱸ᱾
ᱯᱟᱭ ᱦᱩᱭᱱᱟ ᱥᱮ ᱟᱣᱨᱤᱭᱟ? ᱯᱟᱭᱨᱟ ᱵᱟᱲ ᱦᱩᱭᱱᱟ?
ᱵᱟᱝ ᱦᱩᱭ ᱵᱟᱝ ᱦᱩᱭ ᱠᱟᱱᱟ ᱦᱟᱸᱜ ᱚᱱᱟ ᱫᱚ ᱠᱚᱨᱟᱣᱦᱩᱭᱩᱜᱼᱟᱦᱟᱸᱜ ᱯᱚᱨᱮ ᱦᱟᱸᱜ᱾
ᱦᱮᱸ ᱛᱤᱨᱮᱢ ᱯᱟᱭᱨᱟᱜ ᱛᱮ ᱟᱭᱩᱵ ᱵᱤ ᱥᱮᱜ᱾ ᱦᱩᱸ ᱡᱟᱹᱯᱤᱫ ᱜᱮ ᱵᱷᱟ ᱵᱷᱟᱞᱤ ᱦᱩᱭᱩᱜᱼᱟ᱾
ᱦᱮᱸ᱾
ᱦᱮᱸ ᱟᱨ ᱱᱤᱛᱚᱜ ᱫᱚ ᱯᱟᱭᱨᱟ ᱢᱟ ᱵᱩᱡᱩᱜᱼᱟ᱾
ᱦᱮᱸ ᱱᱤᱛᱚᱜ ᱫᱚᱢ ᱯᱟᱭᱨᱟᱜ ᱟᱥᱮ ᱟᱨᱦᱚᱸ ᱚᱱᱠᱟᱜ ᱜᱮ ᱜᱚᱨᱚᱢᱟ ᱤᱭᱟᱹᱣᱟ ᱦᱚᱲᱢᱚ ᱵᱷᱟ ᱵᱷᱟᱹᱜᱤ ᱵᱟᱝ ᱵᱩᱡᱷᱟᱹᱜᱼᱟ᱾
ᱛᱚ ᱛᱚᱠᱷᱮᱢ ᱯᱟᱭᱨᱟᱜᱼᱟ ᱛᱚᱠᱷᱚᱱ ᱜᱮ ᱴᱷᱤᱠ ᱜᱮ ᱵᱩᱡᱷᱩᱜᱼᱟ ᱛᱮ ᱟᱨᱚ ᱢᱤᱫ ᱜᱷᱟᱹᱲᱤᱡ ᱯᱚᱨ ᱥᱮ ᱟᱨᱚ ᱚᱱᱠᱟᱜᱮ ᱡᱩᱡᱚᱱ ᱵᱟᱹᱧ ᱯᱟᱭ-ᱯᱟᱭᱨᱟᱣ ᱠᱟᱱᱟ ᱚᱱᱠᱟ ᱜᱮ ᱵᱩᱡᱩᱜ ᱦᱚᱲᱢᱚ ᱫᱚ᱾
ᱦᱮᱸ ᱦᱮᱸᱻ
ᱦᱮᱸ ᱟᱨ ᱤᱭᱟᱹ ᱟᱨ ᱤᱭᱟᱹ ᱡᱚᱢ ᱠᱮᱫᱟ ᱫᱟᱠᱟ ᱠᱚᱫᱚᱼᱼ
ᱦᱮᱸ ᱫᱟᱠᱟ ᱠᱚᱫᱚ ᱮᱭ ᱢᱤᱫ ᱜᱷᱟᱹᱲᱤ ᱞᱟᱦᱟ ᱜᱮ ᱡᱚᱢ ᱦᱩᱭᱱᱟ ᱦᱮᱸ
ᱦᱮᱸ
ᱮᱸ ᱟᱢ ᱡᱚᱢ ᱠᱮᱫᱟᱢ ᱥᱮ ᱵᱟᱝ
ᱦᱮᱸ ᱦᱮᱸ ᱡᱚᱢ ᱦᱩᱭ ᱟᱠᱟᱱᱟ ᱱᱟᱥᱛᱟᱵᱚᱨᱧ ᱯᱟᱭᱨᱟᱠᱟᱛᱮᱧ ᱡᱚᱢᱟ ᱦᱟᱜ
ᱟᱪᱪᱷᱟ ᱚ ᱦᱮᱸ ᱦᱮᱸᱼᱼ ᱚ ᱦᱮᱸ ᱛᱟᱦᱚᱞᱮ ᱦᱮᱸ ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱫᱟᱫᱟ
ᱱᱚᱣᱟ ᱠᱚᱨᱮ ᱫᱩᱲᱩᱵ ᱦᱩᱭ ᱠᱟᱱᱟ
ᱩᱱᱠᱩ ᱠᱚ ᱩᱱᱠᱩ ᱠᱚ ᱠᱚᱞ ᱮᱫᱟ
ᱦᱮᱸ ᱦᱮᱸ ᱛᱟᱦᱞᱮ ᱟᱯᱮᱥᱮᱫ ᱠᱚ ᱪᱮᱫ ᱞᱮᱠᱟ ᱤᱭᱟᱹ ᱠᱚ ᱦᱩᱸ ᱩᱞ ᱫᱟᱨᱮ ᱠᱚ ᱪᱮᱫ ᱞᱮᱠᱟ ᱢᱮᱱᱟᱜ ᱜᱮᱭᱟ
ᱢᱮᱱᱟᱜ ᱜᱮᱭᱟ ᱰᱷᱮᱨ ᱜᱮᱼᱼ
ᱚᱻ
ᱦᱮᱸ ᱟᱨ ᱟᱯᱮ ᱥᱮᱫ ᱫᱚᱼᱼ
ᱟᱞᱮ ᱥᱮᱫ ᱦᱚᱸ ᱩᱞ ᱫᱟᱨᱮ ᱞᱤᱪᱩ ᱫᱟᱨᱮ ᱠᱚ
ᱦᱮᱸ ᱟᱨ ᱟᱢᱵᱟᱵᱚᱛᱤ ᱪᱮᱫ ᱪᱮᱫ ᱠᱚᱯᱮ ᱢᱟᱱᱟᱣ ᱛᱟᱦᱮᱱᱟ ᱟᱢᱵᱟᱵᱚᱛᱤ ᱠᱚ
ᱟᱢᱵᱟᱵᱚᱛᱤ ᱠᱚ ᱢᱟᱱᱟᱣ ᱜᱮ ᱦᱟᱸᱜ ᱢᱟᱱᱟᱣ ᱦᱩᱭᱩᱜᱼᱟ ᱦᱟᱸᱜ
ᱦᱮᱸ ᱚᱱᱟ ᱫᱚ ᱠᱟᱱ ᱜᱮᱭᱟ ᱦᱮᱸ
ᱦᱩᱸ
ᱛᱟᱦᱚᱞᱮ ᱪᱮᱞᱠᱟ ᱢᱟᱱᱮ ᱦᱚᱞᱟ ᱫᱚ ᱫᱟᱜ ᱞᱮᱫᱟ ᱥᱮ ᱵᱟᱝ ᱟᱯᱮ ᱥᱮᱱ ᱫᱚ
ᱦᱮᱸ ᱵᱮᱥᱤ ᱫᱚ ᱵᱟᱭ ᱫᱟᱜ ᱟᱠᱟᱫᱟ ᱱᱚᱝᱠᱟ ᱛᱷᱚᱲᱟ ᱛᱷᱚᱲᱟ ᱫᱟᱜ ᱜᱮᱫᱟᱭ ᱪᱟᱨᱴᱟ ᱪᱟᱨᱴᱟ ᱡᱚᱠᱷᱚᱡ ᱟᱨ ᱱᱟᱥᱮᱱᱟᱜ ᱫᱟᱜ ᱜᱮ ᱯᱷᱟᱸᱠ ᱠᱮᱫᱟᱭ ᱚᱻ ᱚᱱᱟ ᱛᱮ ᱦᱚᱞᱟ ᱫᱚ ᱵᱩᱡ ᱮᱱᱟ ᱴᱷᱟᱱᱰᱟ ᱧᱚᱜ ᱵᱩᱡᱱᱟ ᱦᱚᱲᱢᱚ ᱡᱟᱹᱯᱤᱫ ᱦᱩᱭ ᱟᱠᱟᱱᱟ
ᱚᱸ ᱦᱮᱸ ᱚᱱᱠᱟ ᱜᱮ ᱢᱟᱱᱮᱼᱼ ᱦᱚᱞᱟ ᱛᱚᱦᱟᱸᱜ ᱚᱱᱠᱟ ᱵᱟᱭ ᱤᱭᱟᱹ ᱞᱮᱫᱟ ᱫᱟᱜ ᱞᱮᱫᱟ ᱫᱟᱜ ᱞᱮᱠᱷᱟᱱ ᱠᱟᱹᱴᱤᱡ ᱨᱮᱭᱟᱲ
ᱦᱮᱸ ᱩᱱᱟᱹᱜ ᱫᱚ ᱵᱟᱭ ᱩᱱᱟᱹᱜ ᱵᱟᱭ ᱫᱟᱜ ᱠᱟᱫᱟ ᱱᱟᱥᱮᱱᱟᱜ ᱫᱟᱜ ᱠᱮᱫᱟᱭ ᱟᱨ ᱯᱷᱟᱸᱠ ᱠᱮᱫᱟᱭ
ᱟᱪᱪᱷᱟ ᱟᱪᱪᱷᱟ ᱟᱫᱚ ᱛᱤᱦᱤᱧ ᱫᱚ ᱦᱟᱸᱜ ᱚᱱᱟ ᱠᱷᱟᱹᱛᱤᱨ ᱦᱟᱸᱜ ᱥᱮᱛᱟᱜ ᱫᱚᱭ ᱥᱤᱛᱩᱝ ᱟᱠᱟᱫᱟ ᱟᱫᱚᱼᱼ ᱜᱚᱨᱚᱢ ᱜᱮ ᱵᱩᱡᱷᱟᱹᱜ ᱠᱟᱱᱟ ᱟᱹᱰᱤ ᱞᱚᱞᱚ ᱜᱮ ᱵᱩᱡᱷᱟᱹᱜ ᱠᱟᱱᱟ
ᱤᱱᱠᱟᱹ ᱡᱩᱫᱤ ᱚᱲᱟᱜ ᱨᱮᱱ ᱪᱟᱞᱟᱜ ᱟᱨ ᱥᱮ ᱚᱱᱠᱮ ᱜᱮ ᱥᱮ ᱵᱩᱡᱩᱜᱼᱟ ᱡᱮ ᱚᱲᱟᱜ ᱪᱟᱞᱟᱜᱼᱟ ᱱᱤᱛᱚᱜ
ᱦᱩᱸᱼᱼ ᱛᱟᱦᱚᱞᱮ ᱦᱩᱲᱩ ᱠᱚᱫᱚ ᱤᱨ ᱠᱚᱨᱟ ᱦᱩᱭ ᱠᱟᱱᱟ
ᱦᱩᱸ ᱦᱩᱲᱩ ᱫᱚ ᱟᱫᱚ ᱢᱤᱢᱤᱫ ᱫᱷᱟᱣ ᱞᱮ ᱨᱚᱦᱚᱭ ᱛᱟᱦᱮᱱ ᱜᱮᱭᱟ ᱵᱚᱨᱥᱟ ᱡᱚᱠᱷᱮᱡ ᱜᱮ ᱦᱮᱸ ᱟᱨ
ᱟᱞᱮ ᱫᱚ ᱦᱟᱸᱜ ᱵᱟᱨ ᱫᱷᱟᱣ ᱞᱮ ᱨᱚᱦᱚᱭᱟ ᱦᱟᱸᱜ ᱥᱮᱨᱢᱟ ᱨᱮ᱾
ᱦᱮᱸ
ᱟᱫᱚ ᱢᱟᱱᱮ
ᱱᱤᱛᱚᱜ ᱯᱮ ᱦᱮᱸ ᱛᱮ
ᱚ ᱟᱫᱚ ᱟᱞᱮ ᱥᱮᱱ ᱫᱚ ᱦᱟᱱᱟ ᱫᱟᱜ ᱨᱮᱭᱟᱜ ᱤᱭᱟᱹ ᱤᱭᱟᱹ ᱫᱚ ᱵᱟᱹᱱᱩᱜᱼᱟ ᱚᱵᱷᱟᱵᱽ ᱫᱚ ᱵᱟᱹᱱᱩᱜᱼᱟ ᱟᱫᱚ᱾ ᱡᱟᱦᱟᱸ ᱛᱤᱨᱮᱜᱮᱢ ᱢᱚᱱᱮᱭᱟ ᱩᱱ ᱨᱮᱜᱮ ᱫᱟᱜ ᱮᱢ ᱮᱢᱟ᱾
ᱦᱮᱸ ᱱᱚᱛᱮ ᱫᱚ ᱚᱱᱠᱟ ᱵᱟᱹᱪᱩᱜ ᱵᱟᱹᱪᱩᱜ ᱟᱞᱮ ᱥᱮᱪ ᱫᱚ᱾ ᱟᱨ ᱱᱤᱛᱚᱜ ᱪᱤᱠᱟᱹᱯᱮ ᱤ ᱤᱨ ᱯᱮ ᱮᱭᱵᱟᱨ ᱫᱚ᱾
ᱦᱮᱸ ᱤᱨ ᱠᱮᱫᱟᱞᱮ ᱚᱲᱟᱜ ᱠᱚᱨᱮ ᱵᱟᱭ᱾ ᱵᱟᱲᱟ ᱦᱩᱭ ᱠᱟᱱᱟ ᱟᱫᱚ ᱦᱟᱸᱜ ᱟᱨᱦᱚᱸ ᱦᱟᱸᱜ ᱱᱤᱛᱚᱜ ᱛᱚᱞᱟ ᱠᱚ ᱜᱤᱰᱤ ᱦᱩᱭᱩᱜᱼᱟ᱾
ᱦᱮᱸ ᱱᱚᱛᱮ ᱦᱚᱲ ᱚᱱᱠᱟ ᱜᱤᱰᱤ ᱟ ᱫᱚ ᱢᱤᱫ ᱫᱷᱟᱣᱞᱮ᱾ ᱪᱟᱥ ᱦᱩᱲᱩ ᱫᱚ ᱵᱳᱤ ᱥᱚᱢᱚᱭ ᱜᱮ ᱵᱚᱨᱥᱟ ᱥᱚᱢᱚᱭ ᱜᱮ᱾ ᱱᱚᱛᱮ ᱚᱱᱠᱟ ᱥᱮᱡ ᱤᱭᱟᱹᱮᱱᱟ ᱵᱟᱪᱩᱜᱼᱟ ᱥᱮ ᱚᱱᱠᱟ᱾ ᱫᱟᱜ ᱨᱮᱱᱟᱜ ᱫᱚ ᱤᱭᱟᱹᱛᱮ ᱵᱟᱹᱪᱩᱜᱼᱟ ᱟᱞᱮ ᱥᱮᱡ ᱫᱚ ᱵᱚᱦᱩᱛ ᱴᱟᱱ ᱫᱟᱜ ᱨᱮᱱᱟᱜ᱾
ᱦᱮᱸ ᱦᱮᱸ ᱟᱪᱪᱷᱟ
ᱦᱮᱸ ᱟᱨ ᱟᱯᱮ ᱚᱱᱟ ᱤᱭᱟᱹ ᱤᱭᱟᱹ ᱦᱤᱡᱩᱼᱟ ᱫᱟᱜ ᱦᱤᱡᱩᱜᱼᱟ ᱯᱟᱭᱤᱯ ᱛᱮᱯᱮ ᱛᱟᱣ᱾
ᱦᱮᱸ ᱚᱱᱟ ᱥᱮᱞᱚ ᱢᱮᱱᱟᱜᱼᱟ᱾
ᱦᱮᱸ ᱟᱨ ᱪᱮᱫ ᱚᱱᱟ ᱵᱟᱪᱩᱜᱼᱟ᱾ ᱚᱱᱟᱛᱮ ᱢᱤᱫ ᱢᱤᱫ ᱫᱷᱟᱣ ᱜᱮ ᱦᱩᱭ ᱠᱟᱱᱟ᱾
ᱪᱟᱥ ᱟᱵ ᱪᱮᱫ ᱫᱟᱜ ᱛᱮ᱾᱾
ᱪᱟᱥ ᱪᱟᱥ ᱦᱚᱸ ᱵᱟᱞᱮ ᱪᱟᱥᱮᱱ ᱜᱮᱭᱟ ᱫᱟᱜ ᱫᱚᱢᱮ ᱚᱵᱷᱟᱵ ᱛᱮ ᱫᱚ ᱵᱟᱝ᱾ ᱵᱟᱹᱥᱤᱢ ᱵᱟᱪᱩᱜ ᱜᱮᱭᱟ ᱥᱮ᱾ ᱦᱮᱸ ᱥᱩᱫᱩ ᱤᱭᱟᱹ ᱛᱮᱜ ᱦᱩᱲᱩ ᱛᱮᱫ ᱠᱚ ᱨᱚᱦᱚᱭ ᱜᱮᱭᱟ ᱡᱩᱫᱤ ᱮᱨ ᱠᱷᱟᱡ ᱫᱚ ᱠᱚ᱾ ᱪᱮᱫᱟᱜ ᱥᱮ ᱟᱞᱮᱠᱚ ᱤᱭᱟᱹ ᱠᱚ ᱮᱨ ᱠᱚ ᱛᱩᱲᱤ ᱠᱚ ᱮᱨ ᱛᱟᱦᱮᱱᱟ ᱚᱱᱟᱜᱮ ᱟᱨ᱾ ᱪᱟᱥ ᱫᱚ ᱪᱮᱫ ᱵᱟᱝᱠᱚ ᱪᱟᱥ ᱫᱟᱠᱚ ᱟᱨ ᱱᱚ ᱱᱚ ᱱᱚᱠᱟ ᱠᱚ ᱤᱭᱟᱹ ᱠᱚ ᱨᱚᱦᱚᱭᱟ ᱚᱲᱟᱜ ᱠᱚᱨᱮ ᱴᱩᱠ ᱴᱟᱠ ᱠᱚ ᱨᱚᱦᱚᱭᱟ᱾ ᱥᱚᱵᱡᱤ ᱠᱚ ᱚᱱᱟᱜᱮ ᱚᱱᱟ ᱦᱚᱸ ᱚᱱᱟ ᱦᱚᱸ᱾ ᱫᱟᱜ ᱛᱮ ᱠᱚᱞ ᱫᱟᱜ ᱛᱮ᱾
ᱟᱻ ᱟᱞᱮ ᱫᱚ ᱦᱟᱸᱜ ᱟᱫᱚ ᱫᱟᱜ ᱵᱟᱹᱱᱩᱜᱼᱟ ᱥᱚᱢᱚᱥᱟ ᱫᱚ ᱟᱫᱚ ᱡᱟᱦᱟᱸ ᱢᱟᱱᱮ ᱦᱩᱲᱩ ᱨᱟᱠᱟᱵ ᱱᱟ ᱦᱩᱲᱩ ᱤᱨ ᱦᱩᱭᱱᱟ᱾ ᱡᱚᱸᱰᱨᱟ ᱡᱚᱸᱰᱨᱟ ᱨᱟᱠᱟᱵ ᱱᱟ ᱡᱚᱛᱚ ᱢᱟᱱᱮ ᱛᱤᱭᱟᱹ ᱛᱤᱞ ᱠᱚ ᱤᱭᱟᱹ ᱠᱚ ᱛᱩᱲᱤ ᱠᱚ ᱢᱟᱱᱮ᱾ ᱠᱷᱮᱛ ᱫᱚ ᱯᱷᱟᱸᱠᱟ ᱫᱚ ᱵᱟᱝ ᱛᱟᱦᱮᱱᱟ᱾
ᱫᱟᱜ ᱠᱚ ᱫᱤ ᱛᱟᱦᱮᱱᱟ ᱡᱟᱦᱟᱱᱟᱜ ᱡᱟᱦᱟᱸ ᱦᱩᱭᱩᱜ ᱜᱮᱭᱟ ᱡᱩᱫᱤ ᱡᱟᱦᱟᱱᱟᱜ ᱮᱢ ᱨᱚᱦᱚᱭᱟ ᱫᱟᱜ ᱡᱩᱫᱤ᱾ ᱛᱮᱦᱮᱱ ᱜᱮᱭᱟ ᱟᱨ ᱡᱩᱫᱤ ᱫᱟᱜ ᱜᱮ ᱵᱟᱝ ᱛᱮᱦᱮᱱᱟ ᱛᱚᱵᱮ ᱫᱚᱢ ᱴᱷᱤᱠ ᱵᱟᱝ ᱦᱤᱡᱩᱜ ᱛᱚ ᱚᱱᱠᱟ ᱨᱮᱫᱚ᱾
ᱦᱩᱸ ᱟᱫᱚ ᱤᱭᱟᱹ ᱪᱮᱫ ᱠᱚ ᱞᱟᱹᱭᱟ ᱪᱮᱫ ᱛᱮ ᱤᱭᱟᱹ ᱪᱟᱥ ᱫᱚᱯᱮ ᱪᱮᱫ ᱛᱮᱯᱮ ᱪᱟᱥᱟ ᱫᱟᱜ ᱫᱚ ᱛᱟᱞᱦᱮ᱾ ᱫᱟᱜ ᱛᱟᱞᱦᱮ ᱫᱟᱜ ᱫᱚ ᱛᱟᱞᱦᱮ᱾ ᱪᱮᱫ ᱛᱮᱯᱮ ᱪᱟᱥ ᱜᱮᱭᱟ ᱢᱟᱱᱮ ᱥᱮᱨᱢᱟ ᱫᱟᱜ ᱛᱮ ᱥᱮ᱾
ᱥᱮᱱᱢᱟ ᱥᱚ ᱥᱚ ᱥᱚᱵᱽᱡᱤ ᱥᱮ ᱦᱩᱲᱩ ᱠᱚ ᱥᱚᱵᱽᱡᱤ ᱦᱩᱲᱩ᱾ ᱥᱮᱨᱢᱟ ᱫᱟᱜ ᱛᱮᱜᱮ᱾
ᱚ ᱟᱨ ᱱᱤᱭᱟᱹ ᱥᱚᱵᱡᱤ ᱠᱚ᱾
ᱴᱤᱠ ᱥᱚᱵᱽᱡᱤ
ᱦᱮ
ᱥᱚᱵᱽᱡᱤ ᱠᱚᱫᱚ ᱵᱟᱞᱮ ᱨᱚᱦᱚᱭ ᱛᱟᱦᱮᱱ ᱜᱮᱭᱟ ᱱᱚᱛᱮ ᱫᱚ ᱵᱤᱥᱤ ᱫᱚ ᱡᱟ ᱠᱚ ᱨᱚᱦᱚᱭ ᱤᱭᱟᱹ ᱠᱚᱨᱮ ᱚᱱᱟ ᱚᱲᱟᱜ ᱚᱲᱟᱜ ᱠᱚ ᱨᱚᱦᱟᱭᱟ ᱠᱚ ᱴᱩᱠᱴᱟᱠ ᱤᱭᱟᱹ ᱫᱟᱜ ᱛᱮ ᱠᱚᱞ ᱫᱟᱜ ᱤᱭᱟᱹ ᱠᱩᱧ ᱠᱩᱧ ᱫᱟᱜ ᱛᱮ ᱨᱚᱦᱚᱭᱼᱟ ᱾
ᱚ ᱱᱤᱡᱮᱨᱟᱜ ᱱᱤᱡᱮᱨᱟᱜ ᱡᱚᱢ ᱞᱟᱹᱜᱤᱫ ᱠᱚ ᱨᱚᱦᱚᱭᱟ ᱦᱮᱸ ᱥᱮ ᱾
ᱦᱮᱸ ᱾ ᱚᱱᱟ ᱡᱩᱫᱤ ᱱᱤᱡᱮᱨᱟᱜ ᱡᱩ ᱨᱚᱦᱚᱭ ᱢᱮ ᱛᱟ ᱵᱩᱦᱩᱛ ᱤᱭᱟᱹ ᱛᱟᱢᱟ ᱥᱮᱯᱴᱤ ᱛᱟᱦᱮᱱ ᱛᱟᱢᱟ ᱾
ᱦᱩᱸ ᱾
ᱦᱮᱸ ᱟᱨ ᱡᱩᱫᱤ ᱵᱟᱢ ᱨᱚᱦᱚᱭᱟ ᱠᱤᱨᱤᱧ ᱢᱮ, ᱥᱚᱵᱽᱡᱤ ᱠᱤᱨᱤᱧ ᱜᱮ ᱦᱩᱭᱩᱜᱼᱟ ᱠᱚᱱᱚ ᱚᱱᱟ ᱫᱚ ᱠᱚᱱᱳ ᱠᱚᱨᱟᱨ ᱵᱟᱪᱩᱜᱼᱟ ᱚᱱᱟ ᱫᱚ ᱵᱟᱠᱷᱟᱡ ᱵᱟᱝ ᱦᱩᱭᱩᱜᱼᱟ ᱾ ᱥᱚᱵᱡᱤ ᱫᱚ
ᱦᱮᱸ ᱟᱫᱚ ᱚᱱᱮ ᱚᱱᱠᱟ ᱾ ᱞᱮᱥᱚᱱ ᱫᱚ ᱥᱚᱵᱽᱡᱤ ᱠᱚᱦᱚᱸ ᱤᱭᱟᱹ ᱠᱚᱦᱚᱸ ᱢᱟᱱᱮ ᱪᱟᱥ ᱵᱷᱟᱜᱤ ᱜᱤ ᱦᱟᱲᱤᱭᱟᱹᱨ ᱜᱤᱭᱟ ᱛᱚ ᱛᱟᱨᱮ
ᱦᱮᱸ ᱱᱚᱛᱮ ᱫᱚ ᱤᱭᱟᱹ ᱱᱟ ᱫᱟᱜ ᱨᱮᱱᱟ ᱚᱵᱚᱥᱥᱚ ᱵᱚᱦᱩᱛ ᱴᱟᱱ ᱨᱮ ᱫᱟᱜ ᱨᱮᱱᱟᱜ ᱚᱱᱟᱛᱮ ᱵᱟᱝᱠᱚ ᱨᱚᱦᱚᱭ ᱜᱮᱭᱟ ᱥᱚᱵᱽᱡᱤ ᱠᱚᱫᱚ ᱟᱞᱮ ᱥᱮᱫ ᱫᱚ
ᱦᱩᱸ ᱦᱩᱸ ᱴᱷᱤᱠ ᱴᱷᱤᱠ ᱴᱷᱤᱠ ᱜᱟᱰᱟ ᱠᱩ ᱡᱩᱫᱤ ᱛᱟᱦᱮ ᱠᱚᱜ-ᱟ ᱛᱟᱞᱦᱮ ᱠᱷᱟᱡ ᱟᱨᱚ ᱵᱷᱟᱹᱜᱤ ᱠᱚᱜ ᱾
ᱦᱮᱸ ᱚᱱᱟ ᱫᱚ ᱵᱟᱪᱩᱜᱼᱟ ᱜᱟᱰᱟ ᱵᱟᱪᱩᱜᱼᱟ ᱟᱞᱮ ᱥᱮᱫ ᱫᱚ ᱛᱚ
ᱟᱦ ᱦᱩᱸᱻ ᱾
ᱦᱩᱸ ᱟᱨ ᱟᱯᱮ ᱥᱮᱫ ᱢᱮᱱᱟᱜ ᱠᱚ ᱜᱟᱰᱟ ᱠᱚ ᱢᱮᱱᱟᱜ ᱜᱮᱭᱟ ᱟᱯᱮ ᱫᱚ ᱵᱟᱹᱪᱩᱜ ᱠᱚᱣᱟ ᱜᱟᱰᱟ ᱠᱚᱫᱚ?
ᱜᱟᱰᱟ ᱠᱚᱫᱚ ᱵᱟᱹᱱᱩᱜ-ᱟ ᱦᱟᱸᱜ ᱟᱫᱚ ᱜᱟᱰᱟ ᱫᱚ ᱵᱚᱞᱛᱮ ᱫᱚ ᱥᱟᱺᱜᱤᱧ ᱜᱮᱭᱟ ᱟᱞᱮ ᱴᱷᱮᱱ ᱠᱷᱚᱱᱟᱜ ᱫᱚ ᱢᱟᱱᱮ
ᱦᱮᱸ ᱾
ᱟᱹᱰᱤ ᱟᱹᱰᱤ ᱥᱟᱺᱜᱤᱧ ᱜᱮᱭᱟ ᱟᱫᱚ ᱚᱱᱟ ᱤᱭᱟᱹ ᱢᱮᱱᱟᱜ ᱟᱠᱟ ᱥᱮᱫ
ᱦᱮᱸ ᱾
ᱢᱮᱱᱟᱜ ᱠᱟᱜᱼᱟ ᱢᱟᱱᱮ ᱡᱟᱦᱟᱸ ᱛᱤ ᱨᱮᱜᱮ ᱫᱟᱜ ᱮ ᱮᱢᱮᱢ ᱞᱟᱹᱭᱟ ᱩᱱ ᱨᱮᱜᱮᱢ ᱫᱟᱜ ᱮᱢ ᱛᱟᱢᱟ ᱠᱷᱮᱛ ᱨᱮ ᱾
ᱦᱮᱸ ᱱᱚᱝᱠᱟ ᱛᱚ ᱛᱮᱦᱮᱱ ᱫᱚ ᱱᱚᱣᱟ ᱫᱟᱜ ᱠᱚ ᱛᱚᱵᱮ ᱡᱷᱟᱢᱮ ᱨᱚᱦᱚᱭ ᱚᱱᱟᱜ ᱫᱚ ᱦᱩᱭᱩᱜ ᱛᱟᱢᱟ, ᱡᱩᱫᱤ ᱫᱟᱜ ᱵᱟᱝ ᱛᱟᱦᱮᱱᱟ ᱛᱚ ᱪᱮᱜ ᱦᱚᱸ ᱦᱩᱭᱩᱜ
ᱦᱩᱸ ᱪᱤᱠᱟᱛᱮ ᱦᱩᱭᱩᱜᱼᱟ ᱚᱱᱟ ᱜᱮᱛᱚ? ᱟᱹᱰᱤ ᱟᱹᱰᱤ ᱚᱥᱩᱵᱤᱫᱷᱟ ᱚᱱᱠᱟ ᱫᱚ
ᱚᱱᱟ ᱤᱭᱟᱹ ᱡᱚ ᱮᱴᱟᱦᱤ ᱦᱚᱸ ᱪᱮᱠᱟᱧ ᱨᱚᱦᱚᱭᱟ ᱢᱟᱥᱮ
ᱦᱚᱸ᱾ ᱴᱷᱤᱠ-ᱴᱷᱤᱠ-ᱴᱷᱤᱠ-ᱴᱷᱤᱠ ᱚᱸ ᱱᱤᱭᱟᱹ ᱜᱮᱛᱚ ᱢᱟᱨᱟᱝ ᱥᱚᱢᱚᱥᱼᱥᱟ ᱢᱟ᱾
ᱦᱮᱸ‌᱾
ᱟᱫᱚ ᱤᱸᱠᱟ ᱠᱟᱛᱮᱜ ᱜᱮ ᱢᱤᱫ ᱵᱟᱨ ᱨᱚᱦᱚᱭ ᱠᱟᱠ‌ ᱦᱩᱭᱩᱜᱼᱟ ᱚᱲᱟᱜ ᱨᱮ ᱡᱚᱢ ᱵᱟᱠᱷᱨᱟ ᱦᱮᱸᱥᱮ᱾
ᱦᱮᱸᱻ ᱚᱱᱠᱟ ᱫᱚᱠᱚ ᱨᱚᱦᱚᱭ ᱛᱟᱦᱮᱱ ᱜᱮᱭᱟ ᱚᱲᱟᱜ ᱴᱩᱠ ᱴᱟᱠ ᱠᱚᱞ ᱫᱟᱜ ᱛᱮᱠᱚ ᱤᱭᱟᱹᱭᱟ, ᱡᱟᱦᱟᱸᱭᱟᱜ ᱠᱩᱧ ᱢᱮᱱᱟᱜᱼᱟ ᱩᱱᱤ ᱠᱩᱧ ᱫᱟᱜ ᱛᱮ ᱨᱚᱦᱚᱭᱟᱭ᱾ ᱚᱲᱟᱜ ᱦᱚᱲ ᱡᱚᱢ ᱵᱩᱡᱽ ᱠᱟᱱ ᱜᱮᱭᱟ ᱨᱚᱦᱚᱭ ᱴᱷᱮᱱ ᱜᱮᱭᱟ ᱠᱚ᱾
ᱟᱸ ᱢᱟ ᱪᱮᱜ ᱠᱚ ᱵᱤᱥᱤ ᱪᱟᱥᱚᱜ ᱜᱮᱭᱟ, ᱟᱯᱮᱥᱮᱜ ᱫᱚ ᱢᱟᱱᱮ ᱥᱩᱵᱽᱡᱤ ᱠᱚᱫᱚ?
ᱦᱩᱲᱩ ᱵᱤᱥᱤ ᱚᱱᱟ ᱠᱚᱜᱮ ᱟᱨ ᱪᱮᱫ ᱪᱚᱝ ᱦᱩᱲᱩ ᱟᱨ ᱛᱩᱲᱤ ᱟᱨ ᱛᱩᱲᱤ᱾
ᱟᱪᱪᱷᱟ-ᱟᱪᱪᱷ-ᱟᱪᱪᱷᱟ ᱾
ᱦᱮᱸ ᱟᱠᱚ ᱚᱯᱮᱥᱮᱜ ᱫᱚ ᱪᱮᱜ ᱠᱚ?
ᱟᱞᱮ ᱥᱮᱜ ᱫᱚ ᱥᱚᱵᱽᱡᱤ ᱠᱚᱫᱚ, ᱠᱟᱨᱞᱟ ᱠᱚ ᱵᱷᱤᱱᱰᱤ ᱠᱚ ᱦᱮᱸᱥᱮ, ᱛᱟᱯᱚᱨᱮ ᱟᱹᱰᱤ ᱟᱹᱰᱤ ᱨᱚᱠᱚᱢᱟᱜ ᱠᱚᱸᱰᱷᱟ ᱢᱚᱰᱷᱟ ᱢᱟᱱᱮ ᱡᱚᱛᱚ ᱨᱚᱠᱚᱢᱟᱜ ᱜᱮ ᱪᱟᱥᱚᱜᱼᱟ, ᱫᱚᱢᱮ᱾
ᱦᱮᱸ ᱾
ᱟᱨ ᱯᱮᱸᱭᱟᱡ ᱠᱚ ᱨᱟᱹᱥᱩᱱ ᱠᱚ, ᱮᱠᱫᱚᱢ ᱢᱟᱱᱮ ᱯᱩᱨᱟᱹ ᱠᱷᱮᱛ ᱨᱮᱢ ᱠᱚᱭᱚᱜ ᱞᱮ ᱠᱷᱟᱱ ᱫᱚ ᱡᱮᱸ ᱯᱮᱸᱭᱟᱸᱡ ᱯᱮᱸᱭᱟᱸᱡ ᱜᱮᱢ ᱧᱮᱞᱧᱟᱢᱟ ᱜᱚᱴᱟ ᱠᱷᱮᱛ ᱜᱮ᱾ ᱚᱱᱠᱟ ᱨᱟᱹᱥᱩᱱ ᱠᱚᱼᱦᱚᱸ ᱢᱟᱱᱮ ᱚᱱᱠᱟ ᱪᱟᱥ ᱦᱩᱭᱩᱜᱼᱟ, ᱦᱮ?
ᱚᱝᱠᱟ ᱡᱩᱫᱤ ᱛᱟᱦᱮᱱᱟ ᱫᱟᱜ ᱠᱚ ᱛᱟᱦᱮᱱᱟ ᱛᱚᱵᱮᱸ ᱦᱩᱭᱩᱜ ᱜᱮᱭᱟ ᱡᱟᱦᱟᱸ ᱢᱮᱱᱚᱜᱚ ᱥᱚᱵᱮ ᱤᱭᱟᱹ ᱪᱟᱥ ᱜᱟᱡᱤ ᱫᱟᱜ ᱜᱮ ᱵᱟᱝ ᱛᱟᱦᱮᱱᱟ ᱪᱮᱜ ᱦᱚᱸ ᱦᱩᱭᱩᱜᱼᱟ᱾ ᱦᱮᱸ ᱟᱨ ᱟᱨ ᱵᱟᱝ ᱛᱟᱦᱮᱱᱟ ᱩᱛᱩ ᱦᱚᱸ ᱦᱚᱭᱛᱚ ᱤᱭᱟᱹ ᱠᱷᱚᱡ ᱫᱟᱜ ᱟᱹᱜᱩ ᱡᱚᱱᱟ, ᱦᱟᱴ ᱠᱷᱚᱡ ᱞᱮᱠᱤᱱᱤ ᱮᱱᱟᱹ ᱥᱚᱵᱡᱤ ᱠᱚ ᱦᱟᱴ ᱨᱮ ᱠᱚᱢᱛᱮ ᱧᱟᱢᱚᱜ ᱛᱟᱦᱮᱱᱟ ᱥᱮ᱾ ᱦᱩᱸ ᱟᱨ ᱱᱚᱠᱟ ᱟ ᱠᱚᱣᱟ ᱟ ᱟᱹᱛᱩ ᱠᱚᱨᱮ ᱟᱹᱜᱩᱭᱟ ᱚᱱᱟ ᱫᱚ ᱰᱷᱽᱮᱨ ᱜᱮ ᱫᱟᱢ ᱠᱚ ᱦᱟᱛᱟᱣ ᱜᱮᱭᱟ᱾
ᱚᱸ ᱛᱟᱢᱟ ᱯᱷᱚᱱ ᱦᱤᱡᱩᱜ ᱠᱟᱱ ᱛᱟᱢᱟ᱾ ᱥᱟᱭᱞᱮᱱᱴᱸ ᱛᱟᱢ ᱩᱸᱻ ᱟᱫᱚ ᱚᱱᱮ ᱚᱱᱠᱟ ᱦᱩᱸ᱾ ᱟᱫᱚ ᱚᱱᱮ ᱚᱝᱠᱟ᱾ ᱟᱫᱚ ᱦᱮᱸ ᱱᱤᱭᱟᱹ ᱡᱚᱸᱰᱽᱨᱟ ᱠᱚ ᱪᱟᱥ ᱦᱩᱭ ᱞᱮᱱᱟ᱾ ᱟᱫᱚ ᱡᱚᱸᱰᱽᱨᱟ ᱠᱚ ᱵᱷᱽᱟᱜᱤ ᱜᱮ ᱦᱩᱭ ᱞᱮᱱᱟ᱾ ᱱᱤᱭᱟ ᱵᱟᱨ ᱫᱚ ᱵᱩᱡᱷᱟᱹᱣ᱾
ᱱᱚᱛᱮ ᱨᱮ ᱚᱱᱟ ᱠᱚᱼᱫᱚ ᱵᱟᱝᱠᱚ ᱪᱟᱹᱥᱜᱤᱭᱟ᱾
ᱟᱸ ᱡᱚᱸᱰᱽᱨᱟ ᱠᱚᱸ᱾ ᱵᱷᱟᱹᱜᱤ ᱪᱟᱥ ᱠᱟᱛᱮ ᱵᱷᱟᱜᱮ ᱜᱮ ᱦᱩᱭᱱᱟ ᱾ᱦᱮᱸ, ᱟᱫᱚ ᱟᱨ-ᱦᱚᱸ ᱚᱸᱠᱟ ᱪᱟᱥ ᱦᱩᱭᱩᱜᱼᱟ᱾ ᱟᱨ ᱟᱨᱦᱚᱸ ᱪᱟᱥ ᱦᱩᱭᱩᱜᱼᱟ ᱾ ᱦᱚᱸᱼᱚᱸ
ᱱᱤᱡᱜ ᱱᱤᱡᱜᱫᱚᱵᱮ ᱪᱟᱥ ᱱᱤᱛᱚᱜ ᱫᱚ
ᱱᱤᱛᱚᱜ ᱫᱚ ᱦᱟᱸᱜ ᱱᱤᱛᱚᱜ ᱫᱚ ᱦᱟᱸᱜ, ᱛᱚᱞᱟ ᱜᱤᱰᱤᱸ ᱦᱩᱭ ᱠᱟᱱᱟ᱾ ᱱᱤᱛᱚᱜ ᱫᱚ ᱡᱚᱱᱽᱰᱨᱟ ᱠᱚᱼᱫᱚ ᱨᱟᱠᱟᱵ ᱦᱩᱭᱱᱟ ᱦᱮᱸ᱾
ᱦᱮᱸ
ᱡᱚᱰᱽᱨᱟ ᱠᱚ ᱪᱟᱥ ᱦᱩᱭᱱᱟ᱾ ᱚᱱᱟ ᱫᱚ ᱨᱟᱠᱟᱵ ᱦᱩᱭᱱᱟ᱾ ᱡᱚᱛᱚ ᱠᱚ ᱫᱟᱞ ᱵᱟᱲᱟ ᱦᱩᱭᱱᱟ᱾ ᱱᱤᱛᱚᱜ ᱫᱚ ᱦᱟᱸᱜ ᱢᱤᱥᱤᱱ ᱠᱚ ᱢᱤᱥᱤᱱ ᱠᱚᱛᱮ ᱫᱟᱞ ᱵᱲᱟ ᱦᱩᱭᱱᱟ᱾ ᱯᱷᱟᱸᱠᱟ ᱧᱚᱜ ᱞᱮᱜᱮ ᱞᱟᱹᱭ ᱫᱟᱞᱮ ᱱᱟᱦᱜ ᱛᱤᱞᱠᱩ ᱛᱟᱯᱚᱨ ᱛᱤᱞᱠᱩ ᱪᱟᱣ
ᱦᱮᱸ ᱟᱨ ᱤᱭᱟᱹ ᱠᱚ ᱨᱚᱦᱚᱭ ᱞᱮᱫᱟ ᱠᱚ ᱟᱹᱠ
ᱦᱮᱸ ᱾ ᱦᱮᱸ ᱟᱹᱠ ᱟᱹᱠ, ᱠᱚ ᱨᱚᱦᱚᱭ ᱜᱮᱭᱟ᱾ ᱴᱷᱤᱠ, ᱴᱷᱤᱠ ᱦᱮᱸ
ᱚᱱᱛᱮ ᱨᱮᱠᱚ ᱛᱟᱦᱮᱸ ᱥᱮ ᱵᱟᱝ ᱩᱱᱠᱩ ᱫᱚ ᱦᱮᱸ?
ᱠᱚ ᱟᱹᱠ ᱠᱚ ᱨᱚᱦᱚᱭᱼᱟ᱾ ᱢᱟᱱᱮ ᱵᱷᱟᱜᱤ ᱜᱮᱠᱚ ᱨᱚᱦᱚᱭᱼᱟ᱾ ᱡᱟᱦᱟᱸ ᱫᱚ ᱜᱩᱲ ᱠᱚ ᱚᱱᱟ ᱠᱷᱚᱡ ᱜᱮ ᱛᱮᱭᱟᱨ ᱟᱠᱚ ᱜᱩᱲ ᱠᱩ
ᱦᱮᱸ ᱱᱚᱛᱮ ᱫᱚ ᱟᱞᱮ ᱫᱚ ᱵᱟᱞᱮ ᱩᱱᱠᱩ ᱫᱤᱠᱩ ᱠᱳᱜᱮ᱾ ᱜᱷᱩᱨᱤ ᱨᱚᱦᱚᱭ ᱡᱮᱱᱚ ᱟᱞᱮ ᱫᱚᱸ ᱵᱟᱞᱮ ᱨᱚᱦᱚᱭ ᱜᱮᱭᱟ᱾
ᱦᱮᱸ ᱦᱮᱸ ᱟᱪᱷᱟ ᱟᱪᱷᱟ ᱦᱩᱸ ᱱᱚᱛᱮ ᱟᱞᱮ ᱥᱮᱫ ᱫᱚ ᱡᱚᱛᱚ ᱦᱚᱲ ᱜᱮ ᱪᱟᱥᱟ ᱾ ᱢᱟᱱᱮ ᱦᱚᱜᱳᱸᱭ ᱫᱟᱜ ᱨᱮᱭᱟ-ᱜ ᱜᱮ᱾ ᱥᱮ ᱚᱱᱟ ᱠᱷᱟᱹᱛᱤᱨ ᱡᱚᱛᱚ ᱜᱮ ᱪᱟᱥᱚ
ᱦᱮᱸ ᱫᱟᱜ ᱡᱤᱫᱤ ᱚᱵᱽᱟᱵ ᱵᱟᱝ ᱛᱟᱦᱮᱱᱟ᱾ ᱛᱚᱵᱮ ᱴᱷᱤᱠ ᱜᱮ ᱦᱩᱭᱩᱜᱼᱟᱼᱼ ᱪᱟᱥᱵᱟᱥ ᱵᱷᱟᱜᱮ ᱵᱷᱟᱟᱜᱮ ᱦᱩᱭᱩᱜᱼᱟ᱾ ᱡᱚᱠᱷᱚᱱ ᱢᱮᱱᱟ ᱛᱚᱠᱷᱚᱱ ᱡᱟᱦᱟᱸ ᱢᱮᱱᱟᱼᱼ ᱚᱱᱟ ᱫᱚ ᱪᱟᱥ ᱦᱩᱭᱩᱜᱼᱟ ᱾ ᱟᱹᱰᱤ ᱫᱟᱜ ᱵᱟᱝ ᱛᱟᱦᱮᱸᱱᱟ ᱛᱟᱦᱮᱞᱮ ᱪᱟᱥ ᱪᱮᱠᱟᱹᱛᱮ ᱦᱩᱭᱩᱜᱭᱼᱟ?
ᱦᱮᱸ ᱦᱮᱸᱸ ᱟᱪᱷᱟ ᱾ᱢᱟ ᱛᱟᱦᱞᱮ ᱤᱱᱠᱟᱹ ᱜᱮ ᱛᱚᱵᱮᱸ ᱢᱮᱼᱼ
ᱦᱮᱸ
ᱥᱚᱢᱚᱭ ᱠᱚ ᱦᱩᱭ ᱮᱱᱟ ᱦᱮᱸᱼᱼ
ᱦᱮᱸ
ᱴᱷᱤᱠ ᱜᱮᱭᱟ ᱢᱟ ᱦᱮᱸᱼᱼ
ᱦᱮᱸ